ᱡᱚᱦᱟᱨ ᱡᱚᱦᱟᱨ ᱦᱩᱸ ᱡᱚᱦᱟᱨ ᱡᱚᱦᱟᱨ
ᱜᱚᱢᱠᱮ ᱛᱮᱦᱮᱧ ᱫᱚ ᱟᱵᱚ ᱡᱟᱱᱟᱢ ᱟᱲᱟᱝ ᱛᱮ ᱟᱹᱰᱤ ᱦᱚᱲᱜᱮ ᱵᱟᱝ ᱵᱚᱱ ᱪᱮᱫᱚᱜ ᱠᱟᱱᱟ ᱦᱮᱸ ᱥᱮ ᱪᱮᱫ ᱞᱟᱹᱠᱛᱤ ᱠᱟᱱᱟ ᱥᱮ ᱵᱟᱝ ᱥᱮᱪᱮᱫ ᱞᱟᱹᱠᱛᱤ ᱠᱟᱱᱟ ᱥᱮ ᱵᱟᱝ
ᱥᱮᱪᱮᱫ ᱫᱚ ᱮᱠᱟᱞ ᱞᱟᱹᱠᱛᱤ ᱠᱟᱱᱟ ᱡᱩᱫᱤ ᱵᱚᱱ ᱧᱮᱞᱟ ᱢᱚᱴᱟᱢᱩᱴᱤ ᱟᱵᱚ ᱢᱟᱹᱱᱢᱤ ᱫᱚ ᱠᱟᱹᱴᱤᱡ ᱠᱷᱚᱱ ᱜᱮ ᱡᱚᱠᱷᱚᱱ ᱵᱚᱱ ᱥᱮᱬᱟᱜ ᱠᱟᱱᱟ ᱟᱭᱳ ᱟᱲᱟᱝ ᱛᱮᱵᱚ ᱟᱭᱳ ᱟᱲᱟᱝ ᱛᱮᱵᱚᱱ ᱨᱚᱲᱮᱫ-ᱟ ᱮᱱᱠᱷᱟᱱ ᱟᱭᱩ ᱟᱲᱟᱝ ᱛᱟᱦᱮᱱ ᱛᱩᱞᱩᱡ ᱟᱵᱚᱣᱟᱜ ᱱᱤᱛᱚᱜ ᱦᱚᱸ ᱢᱟᱱᱮ ᱠᱟᱹᱴᱤᱡ ᱩᱢᱮᱨ ᱠᱷᱚᱱᱟᱜ ᱮᱠᱫᱚᱢ ᱞᱟᱯᱷᱟᱝ ᱥᱮᱪᱮᱫ ᱦᱟᱵᱤᱡ ᱥᱚᱨᱠᱟᱨ ᱦᱚᱸ ᱜᱚᱲᱚ ᱥᱚᱯᱚᱦᱚᱫ ᱮᱢᱟᱵᱚᱱ ᱠᱟᱱᱟ ᱛᱚ ᱱᱚᱝᱠᱟ ᱚᱱᱠᱟᱱ ᱚᱠᱛᱚ ᱨᱮ ᱦᱳᱭ ᱦᱟᱛᱟᱣ ᱫᱟᱲᱮ ᱠᱟᱱᱟ ᱟᱨ ᱡᱟᱱᱟᱢ ᱟᱲᱟᱝ ᱛᱮ ᱥᱮᱪᱮᱫ ᱫᱚ ᱟᱹᱰᱤ ᱞᱟᱹᱠᱛᱤ ᱠᱟᱱᱟ ᱡᱟᱱᱟᱢ ᱟᱲᱟᱝ ᱛᱮ ᱮᱱᱟᱝ ᱟᱵᱚ ᱵᱚᱱ ᱞᱟᱦᱟ ᱫᱟᱲᱮᱭᱟᱜ-ᱟ ᱡᱟᱦᱟᱸ ᱛᱤᱱᱟᱹᱜ ᱡᱟᱦᱟ ᱛᱤᱱᱚᱜ ᱵᱚᱱ ᱦᱚᱲ ᱡᱟᱦᱟᱸ ᱛᱤᱱᱟᱹᱜ ᱟᱵᱚ ᱡᱟᱹᱛᱤ ᱵᱚᱱ ᱧᱮᱞᱮᱫ ᱠᱚᱣᱟ ᱮᱴᱟᱜ ᱮᱴᱟᱜ ᱦᱚᱲ ᱠᱚ ᱩᱱᱠᱩ ᱥᱟᱱᱟᱢ ᱦᱚᱲᱜᱮ ᱟᱠᱚᱣᱟᱜ ᱡᱟᱱᱟᱢ ᱯᱟᱹᱨᱥᱤ ᱛᱮᱜᱮ ᱪᱮᱛᱟᱱ ᱞᱟᱯᱷᱟᱝ ᱥᱮᱪᱮᱫ ᱛᱮᱫ ᱠᱚ ᱞᱟᱦᱟ ᱤᱫᱤᱭ ᱠᱟᱱᱟ ᱮᱱᱠᱷᱟᱱ ᱟᱵᱚ ᱪᱮᱫᱟᱜ
ᱟᱵᱚ ᱡᱩᱫᱤ ᱦᱟᱹᱱᱤ ᱤᱭᱟᱹ ᱵᱚᱱ ᱧᱮᱞᱮᱭᱟ ᱵᱤᱜᱽᱜᱟᱱᱤ ᱡᱟᱦᱟᱸ ᱱᱩᱭ ᱢᱚᱱᱛᱨᱤ ᱛᱟᱦᱮᱸᱠᱟᱱᱟ ᱧᱩᱛᱩᱢ ᱦᱤᱲᱤᱧ ᱛᱮᱧ ᱩᱱᱤ ᱞᱟᱹᱭ ᱠᱟᱫᱟᱭ ᱡᱮ ᱟᱡ ᱦᱚᱸ ᱠᱤᱱᱛᱩ ᱛᱟᱹᱢᱤᱞ ᱫᱤᱥᱚᱢ ᱨᱤᱱᱤᱡ ᱦᱚᱲ ᱠᱟᱱᱟᱭ ᱛᱮᱞᱮᱝᱠᱟᱱᱟ ᱨᱚᱲᱛᱮ ᱛᱮᱞᱤᱝ ᱤᱭᱟᱹ ᱦᱩᱭᱩᱜ ᱢᱟᱱᱮ ᱛᱟᱹᱟᱢᱤᱞᱱᱟᱲᱩ ᱨᱤᱱᱤᱡ ᱦᱚᱲ ᱠᱟᱱᱟᱭ ᱮ ᱯᱤ ᱡᱮ ᱟᱵᱫᱩᱞ ᱠᱟᱞᱟᱢ ᱩᱱᱤ ᱞᱟᱹᱭ ᱟᱠᱟᱫᱟᱭ ᱟᱭᱳ ᱠᱤᱱᱛᱩ ᱤᱝᱨᱮᱡᱤ ᱯᱟᱹᱨᱥᱤ ᱫᱚ ᱵᱟᱭ ᱵᱟᱲᱟᱭ ᱛᱟᱦᱮᱸᱫ ᱵᱷᱟᱜᱤ ᱪᱮᱦᱨᱟ ᱟᱸᱡᱚᱢ ᱠᱟᱫᱟᱢ ᱜᱚᱝᱠᱮ ᱦᱚᱳᱭᱛᱳ ᱦᱮᱸᱥᱮ ᱟᱸᱡᱚᱢ ᱟᱠᱟᱫᱟᱢ ᱩᱱᱤ ᱫᱚ ᱠᱤᱱᱛᱩ ᱯᱳᱭᱞᱳ ᱤᱝᱨᱮᱡᱤ ᱵᱟᱭ ᱵᱟᱲᱟᱭ ᱛᱟᱦᱮᱸᱜ-ᱟ ᱠᱤᱱᱛᱩ ᱟᱭᱟᱜ ᱡᱟᱱᱟᱢ ᱟᱲᱟᱝ ᱛᱮᱜᱮ ᱥᱮᱪᱮᱫ ᱞᱮᱱᱟᱭ ᱟᱫᱚ ᱟᱡ ᱡᱟᱛᱮ ᱯᱟᱲᱦᱟᱣ ᱫᱟᱲᱮᱭᱟᱜ ᱢᱟ ᱟᱨᱦᱚᱸ ᱚᱱᱟᱛᱮ ᱤᱝᱨᱮᱡᱤ ᱥᱮᱪᱮᱫ ᱞᱮᱱᱟ ᱩᱱᱤ ᱞᱟᱹᱭ ᱠᱟᱫᱟ ᱡᱟᱱᱟᱢ ᱟᱲᱟᱝ ᱛᱮᱜᱮ ᱥᱮᱪᱮᱫ ᱞᱟᱹᱠᱛᱤ ᱢᱮᱱᱟᱜ-ᱟ ᱛᱚᱵᱮᱱᱟᱜ ᱡᱚᱛᱚ ᱠᱤᱪᱷᱩ ᱵᱩᱫᱽᱫᱷᱤ ᱥᱮ ᱞᱟᱥᱮᱨ ᱦᱟᱛᱟᱝ ᱞᱟᱥᱮᱨᱚᱜ-ᱟ
ᱦᱳᱭ ᱦᱳᱭ ᱜᱚᱢᱠᱮ ᱟᱫᱚ ᱡᱩᱫᱤ ᱵᱚᱱ ᱧᱮᱞᱟ ᱟᱵᱚᱭᱤᱡ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱩᱱᱤᱭᱟᱜ ᱡᱩᱫᱤ ᱮ ᱵᱷᱟᱭ ᱴᱷᱤᱠ ᱩᱱᱤᱭᱟᱜ ᱠᱟᱹᱴᱤᱡ ᱩᱢᱮᱨ ᱠᱷᱚᱱᱟᱜ ᱡᱩᱫᱤ ᱵᱚᱱ ᱧᱮᱞᱟ ᱜᱷᱟᱱᱴᱟᱭᱟᱵᱚᱱ ᱯᱚᱛᱚᱵ ᱠᱚᱨᱮ ᱡᱩᱫᱤ ᱵᱚᱱ ᱧᱮᱞᱟ ᱩᱱᱤ ᱦᱚᱛᱚ ᱡᱚᱠᱷᱚᱱ ᱮᱴᱟᱜ ᱯᱟᱹᱨᱥᱤ ᱛᱮ ᱮᱴᱟᱜ ᱵᱷᱟᱥᱟ ᱛᱮ ᱥᱮ ᱯᱟᱹᱨᱥᱤ ᱛᱮ ᱡᱚᱠᱷᱚᱱᱮ ᱥᱮᱪᱮᱫᱚᱜ ᱠᱟᱱ ᱛᱟᱦᱮᱸᱜ ᱩᱱ ᱥᱚᱢᱚᱭ ᱮᱴᱠᱮᱴᱚᱬᱮᱭ ᱵᱩᱡᱷᱟᱹᱣ ᱛᱟᱦᱮᱸᱜ ᱮᱴᱠᱮᱴᱚᱬᱮ ᱫᱚ ᱱᱚᱣᱟᱭ ᱵᱩᱡᱷᱟᱹᱣᱮᱫ ᱛᱟᱦᱮᱸᱫ ᱩᱱᱤ ᱡᱟᱦᱟᱸᱭ ᱢᱟᱪᱮᱫ ᱮ ᱨᱚᱲ ᱨᱚᱲᱮᱫ ᱫᱚᱭ ᱯᱟᱲᱦᱟᱜ ᱠᱚᱫᱚᱭ ᱩᱱᱤ ᱩᱱᱤ ᱚᱱᱟ ᱠᱟᱛᱷᱟ ᱵᱟᱭ ᱵᱩᱡᱽ ᱫᱟᱲᱮᱭᱟᱜ ᱠᱟᱱᱟᱭ
ᱜᱚᱢᱠᱮ ᱥᱟᱹᱨᱤ ᱠᱟᱛᱷᱟ ᱢᱟ ᱠᱟᱱᱟ ᱡᱮ ᱟᱵᱚ ᱮᱴᱟᱜ ᱯᱟᱹᱨᱥᱤ ᱛᱮ ᱵᱩᱡᱷᱟᱹᱣ ᱢᱟ ᱟᱹᱰᱤ ᱡᱚᱴᱤᱞᱚᱜ ᱜᱮᱭᱟ
ᱦᱳᱭ ᱚᱱᱟᱜᱮ ᱚᱱᱟ ᱠᱷᱟᱹᱛᱤᱨ ᱡᱟᱱᱟᱢ ᱟᱲᱟᱝ ᱛᱮ ᱡᱩᱫᱤ ᱵᱚᱱ ᱥᱮᱪᱮᱫ ᱠᱚᱣᱟ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱮᱱᱠᱷᱟᱱ ᱩᱱᱠᱩ ᱦᱟᱨᱟ ᱠᱟᱛᱮᱫ ᱵᱟᱝ ᱠᱚ ᱮᱸᱴᱠᱮᱴᱚᱬᱮᱜ-ᱟ ᱮᱱᱠᱷᱟᱱ ᱟᱵᱚᱣᱟᱜ ᱛᱮᱫᱚ ᱟᱹᱰᱤ ᱞᱚᱜᱚᱱ ᱱᱚᱣᱟ ᱦᱟᱛᱟᱝ ᱨᱮ ᱵᱚᱞᱚ ᱟᱠᱚᱣᱟ ᱟᱹᱰᱤ ᱞᱚᱜᱚᱱ ᱢᱟᱱᱮ ᱡᱟᱦᱟᱱᱟᱜ ᱜᱮ ᱟᱵᱚᱭᱤᱡ ᱢᱟᱪᱮᱫ ᱜᱚᱝᱠᱮ ᱯᱟᱲᱦᱟᱣ ᱠᱚᱣᱟ ᱚᱱᱟ ᱟᱹᱰᱤ ᱞᱚᱜᱚᱱ ᱱᱚᱣᱟ ᱦᱟᱛᱟᱝ ᱨᱮᱭ ᱦᱟᱛᱟᱣ ᱫᱟᱲᱮᱭᱟᱜ ᱟᱭ ᱮᱵᱚᱝ ᱥᱟᱱᱟᱢ ᱨᱚᱠᱚᱢᱟᱜ ᱠᱟᱛᱷᱟᱭ ᱵᱩᱡᱽ ᱫᱟᱲᱮᱭᱟᱜ-ᱟ
ᱜᱚᱢᱠᱮ ᱛᱮᱦᱮᱧ ᱡᱟᱦᱟᱸ ᱟᱵᱚ ᱵᱚᱱ ᱧᱮᱞᱫᱟ ᱡᱮ ᱟᱛᱳ ᱫᱤᱥᱚᱢ ᱨᱮ ᱜᱤᱫᱽᱨᱟᱹ ᱵᱟᱝᱠᱚ ᱯᱟᱲᱦᱟᱜ ᱠᱟᱱᱟ ᱪᱮᱫᱟᱜ ᱵᱟᱠᱚ ᱯᱟᱲᱦᱟᱜ ᱠᱟᱱᱟ ᱮᱴᱟᱜ ᱯᱟᱹᱨᱥᱤ ᱟᱲᱟᱝ ᱵᱟᱠᱚ ᱵᱩᱡᱷᱟᱹᱣ ᱫᱟᱲᱮᱭᱟᱜᱼᱟ ᱦᱮᱸ ᱥᱮ ᱵᱟᱝ ᱜᱚᱢᱠᱮ? ᱡᱩᱫᱤ ᱟᱵᱚ ᱟᱲᱟᱝ ᱛᱮᱟᱵᱚᱱ ᱥᱮᱪᱮᱫᱼᱥᱮᱪᱮᱫ ᱠᱚᱣᱟ ᱡᱟᱹᱱᱤᱡ ᱠᱚ ᱥᱮᱬᱟ ᱩᱱᱠᱩ ᱦᱚᱸ ᱥᱚᱞᱦᱮ ᱠᱮᱠᱚᱣᱟ ᱠᱤᱱᱛᱩ ᱡᱚᱠᱷᱚᱱ ᱵᱟᱝᱠᱚ ᱵᱩᱡᱽ ᱫᱟᱲᱮᱭᱟᱜ ᱮᱴᱟᱜ ᱟᱲᱟᱝ ᱪᱤᱠᱟᱹᱛᱮ ᱩᱱᱤ ᱜᱤᱫᱽᱨᱟᱹ ᱫᱚ ᱡᱚᱴᱤᱞᱚᱜ ᱜᱮᱭᱟ ᱛᱚ ᱦᱤᱡᱩᱜ ᱜᱮᱛᱟᱭᱟᱛᱚ ᱚᱨ
ᱟᱱᱟᱜ ᱟᱱᱟᱴ ᱫᱚ ᱟᱱᱟᱴ ᱫᱚ ᱚᱱᱟ ᱠᱷᱟᱹᱛᱤᱨ ᱦᱤᱡᱩᱜ ᱠᱟᱱᱟ
ᱟᱫᱚ ᱩᱱᱤ ᱜᱤᱫᱽᱨᱟᱹ ᱡᱚᱠᱷᱚᱱ ᱜᱮ ᱢᱟᱱᱮ ᱤᱭᱟ. ᱜ
ᱜᱚᱢᱠᱮ ᱚᱲᱟᱜ ᱨᱮᱵᱚᱱᱼ ᱟ ᱥᱟᱱᱛᱟᱲᱤ ᱯᱟᱹᱨᱥᱤ ᱛᱮ ᱤᱥᱠᱩᱞ ᱵᱚᱱ ᱪᱟᱞᱟᱜ ᱠᱟᱱ ᱠᱷᱟᱱ ᱚᱸᱰᱮᱼᱥᱮᱪᱮᱫ ᱟᱠᱟᱱᱟ ᱟᱠᱷᱲᱟ ᱵᱚᱱ ᱪᱟᱞᱟᱜ ᱠᱟᱱ ᱠᱷᱟᱱ ᱚᱸᱰᱮ ᱵᱟᱝᱞᱟ ᱯᱟᱹᱨᱥᱤ ᱩᱲᱤᱭᱟ ᱯᱟᱹᱨᱥᱤ ᱦᱤᱱᱫᱤ ᱯᱟᱹᱨᱥᱤ ᱢᱟᱱᱮ ᱦᱟᱱᱟ ᱱᱚᱣᱟ ᱯᱟᱹᱨᱥᱤ ᱛᱮ ᱜᱤᱫᱽᱨᱟᱹ ᱚᱱᱟ ᱵᱩᱡᱷᱟᱹᱣᱛᱮ ᱥᱚᱢᱚᱭ ᱞᱟᱜᱟᱣᱟᱭ ᱠᱟᱱᱟ
ᱥᱚᱢᱚᱭ ᱢᱟ ᱞᱟᱜᱟᱣᱮᱭᱟ ᱟᱨ ᱢᱟᱱᱮ ᱟᱹᱰᱤ ᱦᱚᱨᱚᱵᱚᱨᱚᱜ ᱠᱟᱱᱟᱭ
ᱦᱳᱭ ᱦᱳᱭ ᱦᱳᱭ
ᱚᱱᱟ ᱩᱭᱦᱟᱹᱨ ᱦᱩᱭᱩᱜ ᱛᱟᱭᱟ ᱛᱤᱱᱟᱹᱜ ᱚᱱᱟ ᱩᱭᱦᱟᱹᱨ ᱫᱟᱲᱮ ᱡᱩᱫᱤ ᱠᱚᱢ ᱜᱮ ᱛᱟᱭᱟᱭ ᱩᱱᱤ ᱵᱟᱭ ᱫᱟᱲᱮᱭᱟᱜᱼᱟ ᱚᱱᱟ
ᱵᱟᱝ ᱵᱟᱝ
ᱛᱟᱦᱚᱞᱮ ᱩᱱᱤ ᱫᱚ ᱵᱚᱡᱟᱜ ᱠᱟᱱ ᱛᱟᱭ ᱢᱟᱱᱮ ᱟᱱᱟᱴ ᱦᱤᱡᱩᱜ ᱠᱟᱱ ᱛᱟᱭ ᱩᱱᱤ ᱫᱚ ᱞᱟᱹᱭᱟ ᱵᱟᱹᱧ ᱵᱟᱲᱟᱭ ᱫᱚᱨᱠᱟᱨ ᱦᱩᱭᱩᱜ ᱵᱟᱹᱧ ᱥᱮᱲᱟᱭᱟ ᱟᱨ ᱚᱞᱚᱜ ᱯᱟᱲᱦᱟᱣ ᱢᱟ ᱱᱚᱝᱠᱟᱱ ᱡᱤᱱᱤᱥ ᱠᱟᱱᱟ ᱜᱚᱢᱠᱮ ᱡᱮ ᱵᱩᱡᱷᱟᱹᱣ ᱨᱮᱱᱟᱜ ᱡᱤᱱᱤᱥ ᱠᱟᱱᱟ ᱵᱟᱝᱠᱷᱟᱱ ᱩᱭᱦᱟᱹᱨ ᱵᱟᱝ ᱛᱟᱦᱮᱱᱟ
ᱡᱚ ᱛᱷᱟᱛ ᱡᱚ ᱛᱷᱟᱛ ᱜᱮ
ᱟᱫᱚ ᱚᱞᱚᱜ ᱯᱟᱲᱦᱟᱜ ᱛᱮ ᱥᱮᱫ ᱪᱮᱫ ᱠᱟ ᱡᱟᱱᱟᱢ ᱟᱲᱟᱝ ᱛᱮ ᱞᱟᱦᱟ ᱤᱫᱤᱜ ᱠᱟᱱᱟ ᱚᱱᱟ ᱵᱟᱠᱷᱨᱟᱛᱮ ᱪᱮᱫ ᱞᱮᱠᱟᱢ ᱵᱟᱰᱟᱭᱟ ᱜᱚᱢᱠᱮ
ᱡᱟᱱᱟᱢ ᱟᱲᱟᱝ ᱛᱮ ᱫᱚ ᱞᱟᱦᱟ ᱫᱚ ᱞᱟᱦᱟᱜ ᱠᱟᱱᱟ ᱚᱱᱠᱟᱱ ᱦᱚᱲ ᱠᱚ ᱞᱟᱦᱟ ᱦᱚᱪᱚᱭᱮᱫᱟ ᱡᱟᱱᱟᱝ ᱟᱲᱟᱝ ᱛᱮ ᱡᱟᱦᱟᱸᱭ ᱠᱚᱫᱚ ᱢᱟᱱᱮ ᱠᱟᱹᱣᱰᱤ ᱩᱢᱮᱨ ᱛᱮᱦᱚᱸ ᱠᱚ ᱠᱚᱢ ᱜᱮᱭᱟ ᱠᱟᱹᱣᱰᱤ ᱢᱩᱨᱟᱹᱭ ᱛᱮᱦᱚᱸ ᱠᱚ ᱠᱚᱢ ᱜᱮᱭᱟ ᱨᱮᱸᱜᱮᱡ ᱚᱨᱮᱡ ᱦᱚᱲ ᱠᱚ ᱩᱱᱠᱩ ᱠᱚᱜᱮ ᱟᱵᱚᱣᱟᱜ ᱥᱟᱱᱛᱟᱲᱤ ᱯᱟᱹᱨᱥᱤ ᱫᱚᱠᱚ ᱡᱮᱣᱤᱫ ᱫᱚᱦᱚ ᱟᱠᱟᱫᱟ ᱟᱨ ᱱᱩᱠᱩ ᱨᱤᱱ ᱢᱟᱱᱮ ᱜᱟᱬᱟ ᱠᱚᱜᱮ ᱞᱟᱦᱟ ᱥᱮᱫ ᱠᱚ ᱢᱟᱲᱟᱝ ᱤᱫᱤᱜ ᱠᱟᱱᱟ ᱡᱩᱫᱤ ᱵᱚᱱ ᱧᱮᱞᱟ ᱡᱟᱦᱟᱸᱭ ᱠᱚ ᱚᱠᱟᱨᱮ ᱯᱩᱛᱤ ᱠᱟᱱᱟ ᱠᱚ ᱩᱱᱠᱩ ᱨᱤᱱ ᱦᱚᱲ ᱠᱚᱫᱚ ᱟᱵᱚᱣᱟᱜ ᱡᱟᱱᱟᱢ ᱟᱲᱟᱝ ᱛᱮᱫᱚ ᱵᱟᱝ ᱠᱚ ᱥᱮᱪᱮᱫᱮᱫ ᱠᱚᱣᱟ
ᱜᱚᱢᱠᱮ ᱱᱚᱣᱟ ᱨᱮᱱᱟᱜ ᱚᱡᱮ ᱦᱚᱸ ᱢᱮᱱᱟᱜᱼᱟ ᱪᱮᱫ ᱞᱮᱠᱟ
ᱦᱩᱸ
ᱱᱩᱠᱩ ᱟᱵᱚ ᱨᱮᱸᱜᱮᱡ ᱚᱨᱮᱡ ᱦᱚᱲ ᱫᱚ ᱯᱚᱭᱥᱟ ᱠᱟᱹᱣᱰᱤ ᱵᱟᱹᱱᱩᱜᱼᱟ ᱡᱟᱦᱟᱸ ᱥᱤᱠᱷᱟ ᱥᱮᱫ ᱧᱟᱢᱚᱜᱼᱟ ᱡᱟᱦᱟᱸ ᱥᱮᱪᱮᱫ ᱜᱮ ᱚᱱᱟᱛᱮᱢ ᱥᱮᱪᱮᱫᱚᱜᱼᱟ
ᱦᱩᱸ
ᱟᱨ ᱡᱟᱦᱟᱸ ᱠᱟᱹᱣᱰᱤ ᱢᱮᱱᱟᱜ ᱛᱟᱠᱚᱣᱟ ᱩᱱᱠᱩ ᱫᱚ ᱟᱨᱦᱚᱸ ᱰᱷᱮᱨ ᱯᱚᱭᱥᱟ ᱮᱢ ᱠᱟᱛᱮᱫ ᱱᱟᱯᱟᱭ ᱵᱤᱫᱽᱫᱟᱹᱜᱟᱲ ᱨᱮᱠᱚ ᱥᱮᱪᱮᱫᱚᱜ ᱦᱚᱪᱚᱭᱮᱫ ᱠᱚᱣᱟ ᱠᱟᱲᱟ ᱠᱚ ᱚᱱᱟ ᱜᱮᱛᱚ ᱜᱚᱢᱠᱮ
ᱦᱚᱭ ᱚᱱᱟ ᱢᱟ ᱦᱚᱭ ᱜᱮ ᱢᱮᱱᱠᱷᱟᱱ ᱱᱤᱛᱚᱜ ᱡᱩᱫᱤ ᱵᱚᱱ ᱧᱮᱞᱟ ᱟᱵᱚ ᱱᱚᱣᱟ ᱮᱼᱯᱚᱪᱷᱤᱢ ᱵᱟᱝᱞᱟ ᱨᱮ ᱢᱟᱱᱮ ᱢᱟᱱᱮ ᱠᱟᱹᱴᱤᱡ ᱪᱟᱱᱟᱪ ᱠᱷᱚᱱᱟᱜ ᱮᱠᱫᱚᱢ ᱞᱟᱯᱷᱟᱝ ᱥᱮᱪᱮᱫ ᱦᱟᱹᱨᱤᱡ
ᱦᱩᱸ
ᱥᱩᱡᱚᱜᱽ ᱮ ᱮᱢᱟᱜ ᱠᱟᱱᱟ ᱢᱮᱱᱠᱷᱟᱱ ᱚᱱᱟ ᱠᱚᱨᱮ ᱦᱚᱸᱛᱚ ᱚᱠᱩᱨᱤ ᱢᱟᱱᱮ ᱡᱟᱦᱟᱸᱭ ᱠᱚ ᱥᱚᱨᱠᱟᱨ ᱨᱤᱱ ᱜᱩᱛᱤ ᱨᱮᱱ ᱥᱚᱨᱠᱟᱨ ᱨᱤᱱ ᱡᱟᱦᱟᱸᱭ ᱜᱩᱛᱤ ᱠᱟᱱᱟ ᱠᱚ ᱩᱱᱠᱩ ᱨᱮᱱ ᱦᱚᱯᱚᱱ ᱠᱚᱫᱚ ᱪᱮᱫᱟᱜ ᱚᱸᱰᱮ ᱵᱟᱠᱚ ᱚᱞᱚᱜ ᱯᱟᱲᱦᱟᱜ ᱪᱮᱫ ᱠᱚ ᱦᱚᱜᱼᱱᱟ ᱜᱮᱛᱚ
ᱜᱚᱢᱠᱮ ᱡᱷᱚᱛᱚ ᱠᱤᱪᱷᱩ ᱜᱮ ᱢᱟᱱᱮ ᱴᱷᱤᱠ ᱜᱮᱭᱟ ᱴᱷᱤᱠ ᱫᱚ ᱴᱷᱤᱠ ᱜᱮᱭᱟ ᱛᱟᱨ ᱢᱚᱫᱽᱫᱷᱮ ᱜᱚᱢᱠᱮ ᱚᱱᱟ ᱨᱮᱱᱟᱜ ᱦᱚᱸ ᱢᱟᱱᱮ ᱟᱱᱟᱴ ᱦᱮᱱᱟᱜᱼᱟ ᱚᱱᱟᱛᱮ ᱦᱚᱲ ᱵᱟᱝᱠᱚ ᱪᱟᱞᱟᱜ ᱠᱟᱱᱟ ᱵᱟᱠᱷᱟᱱ ᱢᱤᱫ ᱥᱚᱢᱚᱭ ᱚᱱᱟ ᱠᱚ ᱦᱚᱲ ᱠᱚ ᱪᱟᱞᱟᱜ ᱛᱟᱦᱮᱸᱫᱼᱟ
ᱦᱩᱸ ᱟᱱᱟᱴ ᱫᱚ ᱛᱟᱦᱮᱱ ᱜᱮᱭᱟ᱾ ᱢᱟᱹᱱᱢᱤ ᱡᱚᱱᱚᱢ ᱠᱷᱚᱱ ᱟᱹᱨᱤ ᱜᱩᱡᱩᱜ ᱦᱟᱹᱨᱤ ᱨᱮ ᱢᱟᱹᱱᱢᱤ ᱟᱱᱟᱴ ᱫᱚ ᱢᱮᱱᱟᱜ ᱜᱮᱭᱟ ᱠᱤᱱᱛᱩ ᱱᱚᱣᱟ ᱟᱱᱟᱴ
ᱥᱟᱣᱛᱮ
ᱟ ᱟᱱᱟᱴ ᱛᱟᱦᱮᱱ ᱛᱩᱞᱩᱡ ᱜᱮ ᱟᱵᱚ ᱥᱚᱸᱜᱮ ᱛᱮ ᱪᱟᱞᱟᱜ ᱦᱩᱭᱩᱜ ᱛᱟᱵᱚᱱᱟ᱾
ᱤᱥᱠᱩᱞ ᱞᱮᱱᱟᱜ ᱡᱟᱦᱟᱟᱸ ᱯᱟᱱᱛᱷᱟ ᱠᱚ ᱥᱮᱪᱮᱫ ᱯᱟᱱᱛᱷᱟ ᱠᱚᱪ ᱚᱱᱟ ᱠᱟᱹᱴᱤᱡ ᱟᱹᱨᱩ ᱯᱷᱮᱨᱟᱣ ᱚᱱᱟ ᱞᱟᱹᱠᱛᱤ ᱢᱮᱱᱟᱜᱼᱟ᱾ ᱵᱟᱠᱷᱟᱱ ᱡᱚᱠᱷᱚᱱ ᱞᱟᱦᱟᱛᱮ ᱴᱷᱤᱠᱮᱢ, ᱛᱟᱦᱮᱱ ᱠᱟᱱᱟ ᱥᱮ ᱡᱚᱛᱷᱟᱛ ᱛᱟᱦᱮᱸ ᱠᱟᱱᱟ ᱛᱚᱠᱷᱚᱱ ᱫᱚ ᱠᱤᱱᱛᱩ ᱴᱷᱤᱠ ᱚᱸᱰᱮ ᱜᱮᱠᱚ ᱪᱟᱞᱟᱜ ᱠᱟᱱ ᱛᱟᱦᱮᱸᱡᱼᱟ᱾ ᱜᱤᱫᱽᱨᱟᱹ ᱠᱚ ᱥᱮᱪᱮᱫ ᱵᱷᱠᱷᱨᱟᱛᱮ᱾
ᱦᱚᱭ ᱟᱫᱚ ᱚᱱᱟ ᱞᱤᱹᱜᱤᱫ ᱦᱚᱸ ᱟᱵᱚ ᱨᱮᱱ ᱢᱟᱨᱟᱝ-ᱢᱟᱨᱟᱝ ᱜᱟᱶᱛᱟ ᱠᱚ ᱢᱮᱱᱟᱜ ᱠᱚᱣᱟ᱾ ᱯᱟᱹᱴᱷᱩᱣᱟᱹ ᱜᱟᱶᱛᱟ ᱠᱚ ᱢᱮᱱᱟᱜ ᱠᱚᱣᱟ ᱱᱩᱠᱩ ᱠᱚ ᱥᱟᱢᱮᱞᱟᱭ ᱥᱟᱱᱟᱢ ᱯᱟᱨᱟᱜᱽᱱᱟᱢ ᱦᱚᱸ ᱚᱱᱠᱟᱱᱟᱜ ᱥᱟᱣ ᱥᱟᱣ ᱜᱟᱶᱛᱟ ᱠᱚ ᱫᱩᱲᱩᱵ ᱠᱟᱛᱮᱫ ᱚᱠᱟ ᱞᱮᱠᱟᱛᱮ ᱟᱵᱚᱣᱟᱜ ᱮᱻ ᱡᱟᱱᱟᱢ ᱟᱲᱟᱝ ᱛᱮ ᱥᱮᱪᱮᱫ ᱞᱟᱦᱟ ᱥᱮᱫ ᱵᱚᱱ ᱟᱨᱦᱚ ᱞᱟᱦᱟ ᱥᱮᱫ ᱠᱷᱚᱱ ᱟᱨᱚ ᱞᱟᱦᱟ ᱥᱮᱫ ᱵᱚᱱ ᱤᱫᱤ ᱫᱟᱲᱮᱭᱟᱜ ᱢᱟ ᱦᱚᱸᱜᱚᱱᱟ ᱠᱚ ᱤᱫᱤ ᱠᱟᱛᱮᱜ ᱟᱵᱚ ᱛᱟᱞᱟᱨᱮ ᱡᱚᱢᱞᱟᱭ ᱫᱚᱨᱠᱟᱨ ᱠᱟᱱᱟ᱾ ᱡᱟᱦᱟᱱᱟᱜ ᱜᱮ ᱵᱤᱱ ᱫᱩᱲᱩᱵ ᱛᱮᱫᱚ ᱚᱠᱟ ᱠᱟᱹᱢᱤ ᱦᱚᱸ ᱵᱟᱭ ᱥᱟᱹᱛᱚᱜᱼᱟ᱾ ᱵᱤᱱ ᱪᱷᱩᱴᱟᱹᱣ ᱛᱮ ᱚᱠᱟ ᱠᱟᱹᱢᱤ ᱦᱚᱸ ᱵᱟ
ᱜᱚᱢᱠᱮ ᱫᱩᱲᱩᱵ ᱠᱟᱛᱮᱫ ᱢᱟ ᱜᱚᱲᱚ ᱜᱚᱯᱚᱲᱚ ᱛᱟᱦᱮᱱᱟ, ᱮᱠᱞᱟ ᱥᱩᱢᱩᱝ ᱫᱚ ᱵᱟᱝ ᱛᱟᱦᱮᱱᱟ᱾ ᱮᱠᱞᱟ ᱥᱩᱢᱩᱝ ᱫᱚ ᱚᱦᱚᱢ ᱠᱟᱹᱢᱤ ᱯᱩᱨᱟᱹᱣ ᱠᱮᱭᱟ᱾
ᱦᱩᱸ
ᱟᱨ ᱵᱟᱢ ᱫᱩᱲᱩᱵ ᱞᱮᱠᱷᱟᱱ ᱚᱠᱚᱭ ᱜᱚᱲᱚᱣᱟᱢᱟ ᱪᱮᱛᱟᱜ ᱛᱮᱭ ᱜᱚᱲᱚᱣᱟᱢᱟ ᱩᱱᱤ ᱢᱟ ᱵᱟᱲᱟᱭ ᱫᱚᱨᱠᱟᱨ ᱛᱟᱭ ᱪᱮᱫ ᱠᱷᱟᱹᱛᱤᱨ ᱵᱚᱱ ᱠᱟᱹᱢᱤ ᱠᱟᱱᱟ᱾
ᱦᱳᱭ ᱦᱳᱭ ᱦᱚᱜᱼᱚᱱᱚᱝ ᱠᱟᱱᱟᱜ ᱦᱚᱜᱼᱚᱱᱟᱠᱚ ᱟᱵᱚ ᱮ ᱧᱮᱞ ᱞᱟᱹᱠᱛᱤ ᱢᱮᱱᱟᱜᱼᱟ ᱾
ᱜᱚᱝᱠᱮ ᱛᱮᱦᱮᱧ ᱦᱟᱹᱵᱤᱡ ᱡᱟᱦᱟᱸ ᱤᱥᱠᱩᱞ ᱠᱚᱨᱮ ᱢᱟᱱᱮ ᱤᱛᱩᱱ ᱟᱥᱲᱟ ᱠᱚᱨᱮ ᱦᱮᱱᱟᱜᱼᱟ ᱚᱞ ᱪᱤᱠᱤ ᱚᱸᱰᱮ ᱢᱟᱪᱮᱫ ᱢᱮᱱᱟᱜ ᱠᱚ ᱠᱷᱟᱱ, ᱟᱪᱮᱫ ᱵᱟᱹᱱᱩᱜ ᱤᱭᱹᱟ ᱵᱟᱹᱱᱩᱜ ᱠᱚᱣᱟ᱾ ᱜᱤᱫᱽᱨᱟᱹ ᱵᱟᱹᱱᱩᱜ ᱠᱩᱣᱟ ᱟᱨ ᱢᱟᱪᱮᱫ ᱜᱤᱫᱽᱨᱟᱹ ᱢᱮᱱᱟᱜ ᱠᱚ ᱠᱷᱟᱱ ᱢᱟᱪᱮᱫ ᱵᱟᱹᱱᱩᱜ ᱠᱚᱣᱟ᱾ ᱚᱱᱟ ᱚᱱᱟᱴᱟᱜ ᱟᱯᱮ ᱥᱮᱫ ᱢᱮᱱᱟᱜ ᱟᱥᱮ ᱵᱟᱝ?
ᱚᱱᱟ ᱟᱱᱟᱴ ᱫᱚ ᱥᱟᱱᱟᱢ ᱡᱟᱭᱜᱟ ᱨᱮᱜᱮ ᱢᱮᱱᱟᱜᱼᱟ ᱱᱚᱣᱟ ᱨᱮᱱᱟᱜ ᱢᱮᱱ ᱟᱥᱚᱞ ᱮᱸ ᱚᱡᱮ ᱫᱚ ᱪᱮᱫ ᱠᱟᱱᱟ? ᱞᱟᱹᱭ ᱫᱟᱲᱮᱭᱟ ᱵᱤᱱ?
ᱟᱥᱚᱞ ᱚᱡᱮ ᱫᱚ ᱜᱚᱢᱠᱮ ᱟᱵᱚ ᱫᱚ ᱦᱟᱸᱰᱮ ᱠᱷᱚᱱ ᱦᱚᱸ ᱟᱱᱟᱴ ᱫᱚᱠᱚ ᱛᱮᱭᱟᱨ ᱟᱵᱚᱱ ᱠᱟᱱᱟ᱾ ᱱᱤᱛᱚ ᱱᱩᱠᱩ ᱟᱞᱚ ᱠᱚ ᱞᱟᱦᱟ ᱤᱫᱤ ᱫᱟᱲᱮᱜ ᱢᱟ ᱵᱟᱠᱷᱟᱱ ᱪᱮᱫᱟᱜ ᱛᱮ ᱩᱱᱫᱤᱱ ᱥᱮᱪᱮᱫ ᱢᱟᱱᱮ ᱢᱚᱰᱮᱞ ᱤᱥᱠᱩᱞ ᱠᱚ ᱠᱮᱱᱫᱨᱚ ᱥᱚᱨᱠᱟᱨ ᱟᱜ ᱡᱟᱦᱟᱸ ᱦᱩᱭ ᱠᱟᱱᱟ ᱪᱮᱫᱟᱜ ᱥᱮ ᱥᱮᱪᱮᱫ ᱟᱪᱮᱫ ᱢᱟᱪᱮᱫ ᱵᱟᱠᱚ ᱱᱭᱟᱹᱠ ᱦᱟᱛᱟᱣᱮᱫ ᱠᱚᱣᱟ᱾
ᱟᱥᱚᱞ ᱱᱚᱣᱟ ᱡᱩᱫᱤ ᱟᱵᱚ ᱥᱟᱱᱛᱟᱲᱤ ᱯᱟᱹᱨᱥᱤ ᱥᱮ ᱡᱟᱱᱟᱢ ᱟᱲᱟᱝ ᱛᱮ ᱡᱩᱫᱤ ᱮᱸ ᱱᱚᱣᱟ ᱠᱟᱹᱢᱤ ᱫᱚ ᱦᱟᱜ ᱵᱚᱱ ᱞᱟᱦᱟ ᱤᱫᱤᱭᱟ᱾ ᱮᱱᱠᱷᱟᱱ ᱟᱵᱚᱨᱮᱱ ᱡᱟᱦᱟᱸ ᱛᱤᱱᱟᱹᱜ ᱜᱮ ᱮᱸᱻ ᱠᱟᱹᱣᱰᱤ ᱢᱩᱹᱨᱟᱹᱭ ᱛᱮᱠᱚ ᱠᱮᱴᱮᱡ ᱟᱠᱟᱱᱟ ᱚᱱᱠᱟᱱ ᱦᱚᱲ ᱦᱚᱜ-ᱚ ᱱᱚᱣᱟ ᱢᱚᱰᱮᱞ ᱤᱥᱠᱩᱞ ᱞᱮᱠᱟᱱᱟᱜ ᱠᱚ ᱵᱮᱱᱟᱣ ᱫᱚᱨᱠᱟᱨᱚᱜ ᱠᱟᱱᱟ ᱮᱵᱚᱝ ᱚᱱᱟ ᱠᱚ ᱢᱟᱫᱷᱚᱢ ᱛᱮᱦᱚᱸ ᱟᱵᱚᱣᱟᱜ ᱱᱚᱣᱟ ᱮ ᱥᱟᱱᱛᱟᱲᱤ ᱯᱟᱹᱨᱥᱤ ᱛᱚ ᱞᱟᱦᱟ ᱥᱮᱜ
ᱜᱚᱢᱠᱮ ᱡᱩᱫᱤ ᱟᱵᱚ ᱵᱚᱱ ᱧᱮᱞᱟ, ᱮᱴᱟᱜ ᱯᱟᱹᱨᱥᱤ ᱡᱩᱫᱤ ᱛᱮ ᱚᱱᱟ ᱜᱮ ᱚᱸᱰᱮ ᱜᱮ ᱚᱱᱟ ᱤᱥᱠᱩᱞ ᱜᱮ ᱚᱱᱟ ᱤᱛᱩᱱ ᱟᱥᱲᱟ ᱦᱩᱭ ᱠᱚᱜᱼᱟ ᱚᱸᱰᱮ ᱫᱚ ᱠᱤᱱᱛᱩ ᱞᱟᱦᱟ ᱨᱮ ᱢᱟᱪᱮᱫ ᱠᱚ ᱵᱟᱦᱟᱞ ᱠᱚᱜᱟ᱾
ᱦᱩᱸ
ᱛᱮᱦᱮᱧ ᱟᱵᱚᱣᱟᱜ ᱯᱟᱹᱨᱥᱤ ᱠᱷᱟᱹᱛᱤᱨ ᱵᱟᱝᱠᱚ ᱵᱟᱦᱟᱞᱮᱫ ᱠᱚᱣᱟ ᱾ ᱟᱵᱚᱣᱟᱜ ᱯᱟᱹᱨᱥᱤ ᱨᱮᱱ ᱢᱟᱱᱮ ᱢᱟᱪᱮᱫ ᱠᱚᱦᱚ ᱠᱚ ᱡᱟᱹᱥᱛᱤ ᱪᱤᱜ ᱜᱮᱭᱟ ᱥᱮ ᱢᱟᱥᱮ ᱡᱚᱜᱚᱛᱟ ᱦᱚᱲ ᱦᱚᱸ ᱢᱮᱱᱟᱜ ᱠᱚᱣᱟ ᱵᱟᱝ ᱠᱚ ᱱᱤᱭᱟᱹᱜ ᱠᱚᱣᱟ ᱚᱱᱟ ᱜᱮᱛᱚ ᱦᱩᱭᱩᱜ ᱠᱟᱱᱟ ᱜᱚᱝᱠᱮ
ᱦᱚ ᱦᱳᱭ ᱢᱟ ᱦᱩᱭᱩᱜ ᱠᱟᱱᱟ ᱴᱷᱤᱠ ᱜᱮ ᱢᱮᱱ ᱠᱷᱟᱱ ᱟᱵᱚᱨᱮᱱ ᱚᱱᱮ ᱵᱤᱨ ᱩᱡᱟᱹᱲᱚᱜ ᱠᱟᱱᱟ ᱪᱮᱫ ᱠᱷᱟᱹᱛᱤᱨ ᱵᱩᱡᱷᱟᱹᱜ ᱜᱮᱭᱟ ᱵᱚᱱ ᱚᱱᱮ ᱚᱸᱰᱮ
ᱜᱚᱢᱠᱮ ᱦᱚᱸᱜᱼᱚᱭ ᱡᱮᱢᱚᱱ ᱟᱨᱦᱚᱧ ᱞᱟᱹᱭ ᱞᱮᱜᱮ ᱡᱮᱢᱚᱱ ᱪᱮᱫ ᱞᱮᱠᱟ ᱢᱟᱱᱮ ᱟᱵᱚ ᱚᱠᱟ ᱡᱤᱱᱤᱥ ᱵᱟᱝ ᱞᱟᱹᱲᱦᱟᱹᱭ ᱠᱟᱛᱮ ᱵᱟᱠᱚ ᱮᱢᱟ ᱵᱚᱱ ᱠᱟᱱᱟ ᱮᱴᱟᱜ ᱯᱟᱹᱨᱥᱤ ᱡᱟᱹᱛᱤ ᱮᱴᱟᱜ ᱯᱟᱹᱨᱥᱤ ᱠᱷᱟᱱ ᱟᱠᱚ ᱵᱟᱝ ᱞᱟᱹᱲᱦᱟᱹᱭ ᱛᱮᱦᱚᱸ ᱠᱚ ᱮᱢᱟᱣ ᱠᱟᱱᱟ
ᱧᱮᱞᱚᱜ ᱠᱟᱱ ᱫᱚ ᱚᱱᱟ ᱫᱚ
ᱦᱮᱸ ᱡᱚᱛᱚ ᱜᱮ ᱴᱷᱤᱠ ᱜᱮᱭᱟ ᱢᱮᱱ ᱠᱷᱟᱱ ᱟᱥᱚᱞ ᱡᱟᱭᱜᱟ ᱨᱮᱜᱮ ᱟᱵᱚ ᱵᱚᱱ ᱪᱟᱵᱟ ᱠᱟᱱᱟ ᱚᱱᱟ ᱫᱚ ᱟᱵᱚᱣᱟᱜ ᱡᱩᱢᱤᱫ ᱫᱟᱲᱮ ᱵᱟᱝ ᱠᱷᱟᱹᱛᱤᱨ
ᱦᱮᱸ ᱜᱚᱢᱠᱮ ᱟᱵᱚ ᱫᱚ ᱠᱤᱱᱛᱩ ᱟᱵᱚᱣᱟᱜ ᱵᱩᱫᱽᱫᱷᱤ ᱫᱚ ᱵᱟᱝ ᱵᱚᱦᱚᱜ ᱨᱮᱱᱟᱜ ᱞᱟᱛᱟᱨ ᱤᱭᱟᱹ ᱛᱟᱝ ᱫᱚ ᱵᱟᱵᱚᱱ ᱠᱟᱹᱢᱤ ᱵᱚᱱ ᱞᱟᱜᱟᱣᱟ ᱦᱟᱹᱱᱤ ᱚᱠᱚᱭ ᱮᱴᱟᱜ ᱥᱮᱫ ᱟᱡᱚ ᱟᱹᱭᱩᱨ ᱵᱚᱱᱟ ᱚᱱᱟ ᱵᱚᱱ ᱩᱭᱦᱟᱹᱨᱟ ᱠᱤᱱᱛᱩ ᱟᱵᱚ ᱦᱚᱸ ᱵᱷᱟᱜᱤ ᱵᱚᱱ ᱩᱭᱦᱟᱹᱨ ᱫᱟᱲᱮᱭᱟᱜᱼᱟ ᱱᱚᱣᱟ ᱫᱚ ᱵᱚᱱ ᱦᱤᱲᱤᱧᱟ ᱜᱚᱢᱠᱮ
ᱦᱚᱭ ᱡᱟᱦᱟᱸᱭ ᱠᱚ ᱥᱮᱪᱮᱫ ᱡᱩᱫᱤ ᱠᱚ ᱢᱚᱱᱮᱭᱟ ᱟᱵᱚ ᱨᱮᱱ ᱦᱚᱲ ᱪᱟᱜ ᱚᱠᱟ ᱵᱟᱝ ᱠᱚ ᱫᱟᱲᱮ ᱟ ᱥᱟᱱᱟᱢ ᱞᱮᱠᱟᱱᱟᱜ ᱠᱟᱹᱢᱤ ᱦᱚᱨᱟ ᱠᱚ ᱫᱟᱲᱮᱭᱟᱜᱼᱟ ᱡᱩᱫᱤ ᱵᱚᱱ ᱧᱮᱞᱟ ᱩᱫᱟ ᱦᱚᱨᱚᱱ ᱱᱩᱭ ᱱᱚᱨᱮᱱ ᱦᱟᱸᱥᱫᱟ ᱩᱱᱤᱭᱟᱜ ᱫᱚ ᱪᱮᱫ ᱢᱮᱱᱟᱜ ᱛᱟᱭᱟ ᱵᱷᱟᱞᱤ ᱰᱩᱝᱨᱤ ᱨᱤᱱᱤᱡ
ᱦᱩᱸ ᱦᱩᱸ ᱦᱩᱸ
ᱩᱱᱤᱭᱟᱜ ᱱᱚᱣᱟ ᱨᱮ ᱜᱚᱨᱚᱡᱽ ᱢᱮᱱᱟᱜ ᱛᱟᱭᱟ ᱫᱩᱞᱟᱹᱲ ᱢᱮᱱᱟᱜ ᱛᱟᱭᱟ ᱚᱱᱟ ᱠᱷᱟᱹᱛᱤᱨ ᱛᱮ ᱨᱮᱸᱜᱮᱡ ᱚᱨᱮᱡ ᱜᱤᱫᱽᱨᱟᱹ ᱠᱚ ᱫᱚᱦᱚ ᱠᱟᱫ ᱠᱚᱣᱟᱭ ᱟᱨ ᱠᱚᱭ ᱠᱟᱛᱮᱜ ᱟᱹᱥᱩᱞᱮᱫ ᱠᱚᱣᱟᱭ ᱱᱩᱭ ᱡᱩᱫᱤ ᱫᱟᱲᱮᱭᱟᱜᱼᱟᱭ ᱛᱟᱦᱚᱞᱮ ᱟᱵᱚᱨᱮᱱ ᱠᱟᱹᱣᱰᱤ ᱢᱩᱨᱟᱹᱭ ᱛᱮ ᱡᱟᱦᱟᱸᱭ ᱠᱮᱴᱮᱡ ᱦᱚᱲ ᱦᱚᱲ ᱠᱚ ᱪᱮᱫᱟᱜ ᱵᱟᱝ ᱠᱚ ᱫᱟᱲᱮᱭᱟᱜᱼᱟ
ᱫᱟᱲᱮᱭᱟᱜ ᱵᱚᱱ ᱜᱚᱢᱠᱮ ᱟᱵᱚ ᱩᱭᱦᱟᱹᱨ ᱚᱱᱟ ᱩᱭᱦᱟᱹᱨ ᱵᱟᱹᱱᱩᱜ ᱛᱟᱵᱚᱱᱟ
ᱦᱳᱭ ᱚᱱᱠᱟ ᱜᱮ ᱡᱷᱚᱛᱚ ᱦᱚᱲ ᱱᱚᱨᱮᱱ ᱦᱟᱸᱥᱫᱟ ᱞᱮᱠᱟ ᱵᱮᱱᱟᱣ ᱦᱩᱭᱩᱜ ᱛᱟᱵᱚᱱᱟ ᱛᱚᱵᱮ ᱛᱚ ᱪᱮᱫ ᱚᱠᱟ ᱠᱟᱹᱢᱤ ᱵᱟᱝ ᱵᱚᱱ ᱫᱟᱲᱮᱭᱟᱜᱼᱟ ᱥᱟᱱᱟᱢ ᱞᱮᱠᱟᱱᱟᱜ ᱠᱟᱹᱢᱤ ᱵᱚᱱ ᱞᱟᱦᱟᱼᱟ
ᱢᱟᱱᱮ ᱦᱚᱸᱜᱼᱱᱟ ᱵᱤᱱ ᱵᱟᱲᱮ ᱫᱚᱨᱠᱟᱨ ᱟᱵᱚᱣᱟᱜ ᱟᱵᱚ ᱛᱟᱞᱟᱨᱮ ᱚᱱᱟ ᱯᱨᱟᱱ ᱯᱟᱪᱩᱜ ᱠᱷᱟᱹᱛᱤᱨ ᱚᱠᱟ ᱠᱟᱹᱢᱤ ᱦᱚᱸ ᱵᱟᱝ ᱵᱚᱱ ᱞᱟᱦᱟ ᱤᱫᱤ ᱫᱟᱲᱮᱭᱟᱜ ᱠᱟᱱᱟ
ᱦᱮᱸ ᱜᱚᱢᱠᱮ ᱟᱵᱚᱣᱟᱜ ᱛᱮᱦᱤᱧ ᱚᱱᱟ ᱫᱚ ᱠᱚᱢ ᱜᱮᱭᱟ ᱟᱨ ᱚᱱᱟ ᱩᱭᱦᱟᱹᱨ ᱵᱷᱟᱵᱽᱱᱟ ᱦᱚᱸ ᱠᱚᱢ ᱜᱮᱭᱟ ᱡᱟᱦᱟᱸ ᱫᱚ ᱫᱚᱨᱠᱟᱨ ᱢᱮᱱᱟᱜ ᱛᱟᱵᱚᱱᱟ
ᱦᱳᱭ ᱚᱱᱟᱜᱮ ᱟᱵᱚ ᱫᱚ ᱦᱳᱭ ᱦᱳᱭ ᱚᱱᱟ ᱜᱮ ᱥᱟᱱᱟᱢ ᱦᱚᱲ ᱩᱭᱦᱟᱹᱨ ᱫᱚᱨᱠᱟᱨᱚᱜ ᱠᱟᱱᱟ ᱱᱤᱡᱮᱨ ᱚᱲᱟᱜ ᱠᱷᱚᱱ ᱜᱮ ᱚᱱᱟ ᱫᱚ ᱮᱛᱚ ᱦᱚᱵ ᱫᱚᱨᱠᱟᱨᱚᱜ ᱠᱟᱱᱟ ᱱᱤᱡᱮᱨ ᱚᱲᱟᱜ ᱪᱮᱫ ᱜᱷᱟᱨᱚᱸᱡᱽ ᱪᱮᱫ ᱟᱹᱛᱩ ᱠᱷᱚᱱ ᱞᱟᱦᱟ ᱞᱮᱱ ᱠᱷᱟᱱ ᱚᱱᱠᱟ ᱡᱩᱫᱤ ᱠᱚ ᱩᱭᱦᱟᱹᱨᱟ ᱥᱟᱱᱟᱢ ᱦᱚᱲ ᱮᱱ ᱠᱷᱟᱱ ᱪᱮᱫᱟᱜ ᱵᱟᱝ ᱵᱚᱱ ᱫᱟᱲᱮᱭᱟᱜᱼᱟ
ᱫᱟᱲᱮᱭᱟᱜ ᱵᱚᱱ ᱜᱚᱢᱠᱮ ᱫᱟᱲᱮᱭᱟᱜ ᱟᱵᱚᱱ ᱟᱵᱚ ᱵᱟᱵᱚᱱ ᱪᱮᱫ ᱵᱟᱵᱚᱱ ᱩᱭᱦᱟᱹᱨᱟ ᱚᱱᱟ ᱤᱫᱤ ᱠᱟᱛᱮᱫ ᱟᱨ ᱵᱟᱵᱚᱱ ᱢᱚᱱᱮᱭᱟ ᱡᱮᱵᱚᱱ ᱠᱚᱨᱟᱣᱟ ᱦᱩᱭᱩᱜ ᱠᱟᱱᱟ ᱦᱩᱭᱩᱜ ᱠᱟᱱᱟ ᱵᱟᱝ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱠᱟ ᱨᱮᱜᱮ ᱢᱮᱱᱟᱜ ᱵᱚᱱᱟ
ᱡᱮᱢᱚᱱ ᱦᱚᱸᱜᱼᱚᱭ ᱪᱤᱫᱟᱜ ᱵᱟᱝ ᱞᱟᱦᱟᱜᱼᱟ ᱡᱮᱢᱚᱱ ᱤᱧᱤᱡ ᱜᱤᱫᱽᱨᱟᱹ ᱤᱧ ᱫᱚ ᱮᱴᱟᱜ ᱯᱟᱹᱨᱥᱤ ᱛᱮ ᱵᱟᱹᱧ ᱚᱞ ᱦᱚᱪᱚᱭᱟ ᱤᱧ ᱫᱚ ᱥᱟᱱᱛᱟᱲᱤ ᱯᱟᱹᱨᱥᱤ ᱛᱤᱜᱤᱧ ᱠᱩᱞᱮᱭᱟ ᱛᱟᱛᱮ ᱡᱟᱸᱦᱟᱭᱮᱱ ᱜᱮ ᱦᱚᱸᱜᱼᱱᱟ ᱢᱚᱱᱳᱵᱷᱟᱵᱽ ᱡᱩᱫᱤ ᱥᱟᱱᱟᱢ ᱦᱚᱲ ᱵᱚᱱ ᱫᱚᱦᱚᱭᱟ ᱥᱟᱱᱟᱢ ᱦᱚᱲ ᱠᱚ ᱫᱚᱦᱚᱭᱟ ᱮᱱᱠᱷᱟᱱ ᱪᱮᱫᱟᱜ ᱵᱟᱝ ᱞᱟᱦᱟᱜᱼᱟ ᱜᱚᱝᱠᱮ ᱤᱧ ᱜᱮ ᱡᱩᱫᱤ ᱵᱟᱹᱧ ᱞᱟᱦᱟᱜᱼᱟ ᱟᱫᱚ ᱤᱧ ᱨᱮᱱ ᱜᱷᱟᱨᱚᱸᱡᱽ ᱨᱮ ᱞᱟᱦᱟᱜᱼᱟ ᱪᱤᱠᱟᱹ ᱛᱮ
ᱵᱟᱠᱚ ᱞᱟᱦᱟᱼᱟ ᱟᱨ ᱜᱚᱢᱠᱮ ᱚᱱᱟ ᱨᱮᱱᱟᱜ ᱟᱵᱚ ᱟᱵᱚᱨᱮᱱ ᱡᱟᱦᱟᱸ ᱞᱟᱦᱟ ᱨᱮᱱᱟᱜ ᱠᱚ ᱚᱱᱟ ᱵᱟᱠᱚ ᱜᱚᱲᱚ ᱵᱟ ᱮᱢ ᱫᱟᱲᱮ ᱟᱵᱚᱱ ᱠᱟᱱᱟ ᱪᱮᱫ ᱞᱮᱠᱟ ᱟᱵᱚ ᱯᱟᱲᱦᱟᱣ ᱚᱜ ᱥᱮᱪᱮᱫ ᱠᱟᱛᱮᱫ ᱡᱩᱫᱤ ᱟᱨᱦᱚᱸ ᱚᱱᱠᱟᱱ ᱡᱚᱛᱷᱟᱛ ᱵᱤᱫᱽᱫᱟᱹᱜᱟᱲ ᱵᱟᱝ ᱛᱟᱸᱦᱮᱱᱟ ᱥᱮ ᱥᱮᱪᱮᱫ ᱤᱛᱩᱱ ᱟᱥᱲᱟ ᱵᱟᱝ ᱛᱟᱸᱦᱮᱱᱟ ᱛᱟᱦᱞᱮ ᱟᱵᱩ ᱚᱠᱟ ᱨᱮᱵᱚᱱ ᱤᱫᱤ ᱠᱟᱛᱮ ᱵᱚᱱ ᱴᱷᱟᱸᱣ ᱠᱚᱣᱟ ᱾ ᱚᱲᱟᱜ ᱤᱫᱤ ᱠᱟᱛᱮᱫ ᱛᱮᱦᱮᱧ ᱟᱵᱚ ᱵᱚᱱ ᱯᱟᱲᱦᱟᱣ ᱠᱚᱣᱟ ᱾ ᱚᱱᱟ ᱨᱮ ᱠᱤᱱᱛᱩ ᱟᱵᱚ ᱨᱮᱱ ᱡᱟᱦᱟᱸ ᱞᱟᱦᱟ ᱨᱮ ᱦᱮᱱᱟᱜ ᱠᱚᱣᱟ, ᱩᱱᱠᱩ ᱜᱚᱲᱚ ᱮᱢ ᱦᱚᱸ ᱡᱚᱛᱷᱟᱛ ᱠᱟᱱᱟ᱾ ᱟᱵᱚ ᱠᱚ ᱮᱢᱟ ᱵᱚᱱ
ᱦᱳᱭ ᱦᱳᱭ, ᱮᱱᱠᱷᱟᱱ ᱡᱟᱦᱟᱸᱭ ᱠᱚ ᱟᱜ ᱡᱟᱦᱟᱸᱭ ᱠᱚᱠᱚ ᱟᱭᱩᱨᱮᱫ ᱵᱚᱱ ᱫᱚ, ᱮᱱᱠᱷᱟᱱ ᱪᱮᱫᱟᱜ ᱠᱚ ᱟᱭᱩᱨᱮᱫ ᱵᱚᱱᱟ? ᱵᱟᱝ ᱵᱟᱝᱯᱮ ᱩᱝᱠᱩ ᱡᱩᱫᱤ ᱵᱟᱝᱠᱚ ᱫᱟᱲᱮᱭᱟᱜᱼᱟ ᱟᱞᱚᱯᱮ ᱟᱭᱩᱨ ᱞᱮᱭᱟ᱾ ᱞᱟᱠᱛᱤ ᱠᱟᱱᱟ ᱥᱮ ᱵᱟᱝ ᱮᱵᱚᱝ ᱴᱷᱤᱠ